ᱦᱮᱞᱳ᱾
ᱦᱮᱞᱳ, ᱦᱮᱞᱳ᱾
ᱦᱮᱸ ᱧᱟᱢ ᱫᱟᱞᱤᱱ? ᱦᱮᱸ ᱞᱟᱹᱭ ᱫᱟᱞᱤᱧᱼᱼ
ᱦᱳᱭ ᱟᱸᱡᱚᱢ ᱧᱟᱢ ᱮᱫᱟᱞᱤᱧ᱾ ᱵᱟᱹᱞᱤᱧ ᱟᱸᱡᱚᱢ ᱧᱟᱢ ᱮᱫᱟ᱾
ᱦᱮᱸ᱾
ᱡᱚᱦᱟᱨ ᱜᱮ, ᱡᱚᱦᱟᱨ ᱜᱮ᱾
ᱛᱚ ᱪᱮᱫ ᱠᱚᱯᱮ ᱪᱤᱠᱟᱹ ᱵᱟᱲᱟᱭ ᱫᱟ᱾ ᱦᱮᱸ ᱞᱟᱹᱭ ᱮᱫᱟᱞᱤᱧ ᱪᱮᱫ ᱠᱚᱯᱮ ᱪᱤᱠᱟᱹ ᱵᱟᱲᱟᱭᱮᱫᱟ?
ᱱᱚᱜ -ᱚᱭ ᱛᱚᱞᱤᱧ ᱫᱩᱲᱩᱵ ᱟᱠᱟᱱ ᱦᱮᱡ ᱠᱟᱛᱮ, ᱦᱳᱭ ᱥᱮ᱾ ᱦᱩᱸ ᱦᱩᱸ᱾
ᱦᱮᱸ᱾
ᱱᱚᱜ-ᱚᱭ ᱠᱷᱮᱛ ᱠᱷᱚᱱ ᱦᱮᱡ ᱠᱟᱛᱮ ᱞᱤᱧ ᱫᱩᱲᱩᱵ ᱵᱟᱲᱟ ᱟᱠᱟᱱᱟ᱾ ᱥᱮ ᱛᱩᱯᱩᱱ ᱠᱟᱛᱮᱜ᱾
ᱚᱻ
ᱦᱮᱞᱳ᱾
ᱟᱫᱚ ᱚᱱᱛᱮ ᱫᱚ ᱫᱟᱜ ᱮᱫᱟᱭ᱾ ᱦᱮᱸ ᱟᱸᱡᱚᱢ ᱮᱫᱟᱞᱤᱧ᱾
ᱦᱳᱭ ᱫᱟᱜ ᱫᱚᱭ ᱫᱟᱜ ᱮ ᱜᱮᱭᱟ ᱾ ᱟᱫᱚ ᱚᱱᱮ ᱚᱱᱠᱟ ᱥᱮᱛᱟᱜ ᱵᱮᱨᱟ ᱫᱟᱜ ᱠᱮᱫᱟᱭ ᱛᱮᱦᱮᱧ ᱫᱚ ᱦᱳᱭ ᱥᱮ᱾ ᱟᱫᱚ ᱱᱤᱛ ᱜᱷᱟᱹᱲᱤᱡ ᱫᱚ ᱦᱟᱸᱜ ᱵᱟᱭ ᱫᱟᱜ ᱟᱠᱟᱫᱟ᱾ ᱦᱳᱭ ᱥᱮ᱾ ᱟᱯᱮ ᱥᱮᱫ ᱫᱟᱜ ᱠᱮᱜ ᱜᱮᱭᱟ?
ᱦᱮᱸ ᱟᱞᱮ ᱥᱮᱫᱻ ᱚᱝᱠᱟ᱾ ᱵᱟᱨᱚᱴᱟ ᱥᱮᱫ ᱮ ᱫᱟᱜ ᱮᱫ ᱛᱟᱦᱮᱸ ᱟ᱾ ᱛᱟᱯᱚᱨ ᱛᱟᱞᱟᱨᱮ ᱠᱟᱹᱴᱤᱡ ᱮ ᱟᱥᱳᱲ ᱞᱮᱫᱼᱟ, ᱛᱟᱨᱯᱚᱨ ᱱᱤᱛᱚᱜ ᱟᱨ ᱦᱚᱭ ᱫᱟᱜ ᱮᱫᱟ᱾ ᱚᱱᱮ ᱱᱤᱛᱚᱜ ᱟᱨ ᱦᱚᱸᱭ ᱫᱟᱜ ᱮᱫᱟᱭ ᱱᱤᱛᱚᱜ᱾ ᱟᱫᱚ ᱵᱷᱟᱜᱮ ᱜᱮ ᱫᱟᱜ ᱟᱯᱮ ᱠᱟᱱᱟᱭ᱾ ᱦᱮᱸ ᱫᱚᱢᱮ ᱜᱮ᱾
ᱦᱩᱸ, ᱟᱞᱮ ᱫᱚ ᱚᱱᱠᱟᱼᱼ ᱵᱮᱥᱴᱷᱤᱠ ᱫᱚ ᱦᱟᱹᱜ ᱵᱟᱭ ᱫᱟᱜ ᱟᱠᱟᱜᱼᱟ᱾ ᱟᱫᱚ ᱚᱱᱮ ᱚᱱᱠᱟ ᱡᱟᱦᱟᱸ ᱛᱤᱱᱟᱹᱜ ᱫᱟᱜ ᱟᱠᱟᱫ᱾ ᱚᱱᱟ ᱠᱩᱞᱦᱤ ᱛᱮᱜᱮ ᱪᱟᱥ ᱫᱟᱞᱮ ᱦᱳᱭ ᱥᱮ᱾
ᱟᱪᱪᱷᱟ᱾ ᱟᱨ ᱪᱟᱥ ᱫᱟᱢᱼᱼ
ᱟᱵᱤᱱᱟᱜ ᱠᱟᱹᱴᱤᱡ ᱨᱚᱲ ᱜᱮᱫᱚᱜ ᱠᱟᱱᱟ ᱦᱳᱭ ᱥᱮ᱾
ᱦᱮᱸ᱾
ᱟᱵᱤᱱᱟᱜ ᱠᱟᱹᱴᱤᱡ ᱨᱚᱲ ᱜᱮᱫᱚᱜ ᱠᱟᱱ ᱛᱟᱵᱮᱱᱟ᱾
ᱦᱮᱞᱳ᱾
ᱦᱮᱞᱳ᱾
ᱦᱮᱸ ᱟᱸᱡᱚᱢ ᱫᱟ ᱵᱤᱱ?
ᱦᱳᱭ ᱟᱸᱡᱚᱢ ᱫᱟᱞᱤᱧ᱾
ᱯᱩᱨᱟ ᱪᱮᱫ ᱦᱚᱸ ᱵᱟᱝ ᱟ᱾ ᱱᱮᱴᱟ ᱳᱨᱟᱠᱥ ᱠᱚ ᱯᱨᱚᱵᱮᱞᱮᱢ ᱮᱫᱟ ᱥᱮ ᱪᱮᱫ᱾
ᱛᱟᱵᱮᱱ ᱤᱧ ᱠᱩᱞᱤᱭᱮᱫ ᱵᱮᱱᱟ ᱚᱱᱠᱟ ᱱᱮᱴᱣᱟᱨᱠ ᱠᱚ ᱯᱚᱵᱞᱮᱢ ᱮᱫ ᱫᱚ ᱾ ᱚᱱᱟ ᱜᱮᱠ ᱜᱮᱠ ᱟᱸᱡᱚᱢᱚᱜ ᱠᱟᱱ ᱛᱟᱵᱮᱱᱟ ᱛᱚ᱾
ᱚ, ᱱᱤᱛᱚᱜ ᱠᱤᱞᱭᱟᱨ ᱜᱮᱭᱟ?
ᱦᱚᱭ ᱱᱤᱛᱚᱜ ᱫᱚ ᱠᱤᱞᱭᱟᱨ ᱜᱮᱭᱟ᱾
ᱟᱪᱪᱷᱟ, ᱦᱚᱸ ᱟᱫᱚ ᱪᱟᱥ ᱠᱚᱯᱮ ᱠᱚᱢᱯᱤᱞᱤᱴ ᱠᱮᱫᱟ᱾
ᱪᱟᱥ ᱠᱚᱫᱚ ᱮᱱᱠᱷᱟᱱ ᱫᱚ ᱟᱹᱣᱨᱤ ᱠᱚᱢᱯᱞᱤᱴᱚᱜᱼᱟ᱾ ᱚᱱᱮ ᱚᱱᱠᱟᱼᱼ ᱚᱫᱷᱮᱠ ᱚᱫᱷᱮᱠ ᱮᱧ ᱤᱫᱤ ᱠᱟᱜ ᱜᱮᱭᱟ ᱦᱳᱭ ᱥᱮ᱾ ᱟᱨ ᱢᱤᱫ ᱵᱟᱨᱭᱟ ᱠᱷᱮᱛ ᱦᱟᱸᱜ, ᱚᱱᱠᱟ ᱵᱟᱹᱠᱤ ᱦᱮᱱᱟᱜ ᱠᱟᱜᱼᱟ᱾
ᱚᱻ
ᱟᱞᱮ ᱱᱚᱣᱟ ᱠᱚ ᱨᱮ ᱢᱟ ᱮᱠᱷᱚᱱᱚ ᱛᱚᱞᱟ ᱠᱚ ᱠᱚ ᱜᱤᱰᱤᱭᱮᱜ ᱜᱮᱭᱟ᱾ ᱟᱹᱣᱨᱤ ᱪᱟᱥ ᱟᱹᱣᱨᱤ ᱥᱩᱨᱩᱜᱼᱟ᱾
ᱦᱚᱭ, ᱦᱚᱭ ᱟᱯᱮ ᱥᱮᱫ ᱮᱱᱠᱷᱟᱱ ᱫᱚ ᱱᱚᱝᱠᱟ ᱵᱟᱨᱚ ᱢᱟᱥ ᱜᱮ ᱯᱮ ᱪᱟᱥ ᱜᱮᱭᱟ?
ᱦᱮᱸ ᱦᱮᱸ ᱵᱟᱨ ᱥᱤᱡᱤᱱ ᱜᱮ ᱢᱟᱱᱮ ᱚᱠᱚᱭ ᱚᱠᱟ ᱞᱮᱠᱟ, ᱥᱮ ᱨᱚᱠᱚᱢ ᱡᱩᱫᱤ ᱚᱠᱚᱭ ᱟᱹᱠᱷᱨᱤᱧ ᱨᱮᱱᱟᱜ ᱚᱱᱠᱟ ᱪᱤᱱᱛᱟᱹ ᱵᱷᱟᱵᱽᱱᱟ ᱠᱚ ᱛᱟᱦᱮᱱ ᱛᱟᱠᱚᱣ-ᱟ᱾ ᱛᱟᱦᱚᱞᱮ ᱥᱤᱛᱩᱝ ᱦᱩᱲᱩ ᱠᱚ ᱪᱟᱥ ᱜᱮᱭᱟ᱾
ᱟᱪᱪᱷᱟ ᱮᱱᱠᱷᱟᱱ ᱫᱚ ᱟᱯᱮᱭᱟᱜ ᱫᱚ ᱫᱟᱜ ᱨᱮ ᱦᱚᱸ ᱥᱩᱵᱤᱫᱽᱷᱟ ᱦᱮᱱᱟᱸᱜ ᱟᱠᱟᱜ ᱜᱮᱭᱟ ᱾ ᱦᱚᱭ ᱥᱮ
ᱦᱮᱸ, ᱦᱮᱸ, ᱦᱮᱸ ᱢᱟᱱᱮ ᱱᱟᱹᱭ ᱠᱚ ᱢᱮᱱᱟᱜ ᱟᱠᱟᱫᱟ ᱥᱩᱨ ᱨᱮ᱾
ᱟᱪᱪᱷᱟ, ᱮᱱᱠᱷᱟᱱ ᱫᱚ, ᱟᱯᱮ ᱭᱟᱜ ᱫᱚ ᱥᱩᱵᱤᱫᱽᱷᱟ ᱫᱚ ᱦᱮᱱᱟᱜ ᱚᱱᱠᱟ ᱜᱮᱭ-ᱟ ᱱᱟᱦᱟᱜ ᱟᱮᱭᱟᱜ ᱫᱚ, ᱚᱱᱮ ᱚᱱᱠᱟ ᱥᱩᱵᱤᱫᱽᱷᱟ ᱠᱚ ᱵᱟᱹᱪᱩᱜ ᱯᱨᱟᱭ ᱥᱮ ᱪᱟᱸᱫᱚ ᱵᱚᱸᱜᱟ ᱵᱷᱚᱨᱥᱟ ᱛᱮ ᱜᱮ ᱟᱞᱮ ᱫᱚ ᱞᱮ, ᱚᱱᱮ ᱚᱱᱠᱟ ᱞᱮ
ᱪᱟᱥᱟ
ᱪᱟᱥ ᱜᱮᱭᱟ ᱦᱚᱭ᱾
ᱚᱻ ᱛᱟᱦᱚᱞᱮ ᱢᱤᱫ ᱫᱷᱽᱟᱣ ᱜᱮ ᱯᱮ ᱪᱟᱥ ᱜᱮᱭᱟ ᱥᱤᱡᱤᱱ ᱨᱮ?
ᱦᱚᱭ ᱟᱞᱮ ᱫᱚ ᱢᱤᱫ ᱫᱷᱽᱟᱣ ᱜᱮ ᱞᱮ ᱪᱟᱥ ᱜᱮᱭᱟ ᱾ ᱦᱩᱸ
ᱛᱟᱦᱚᱞᱮ ᱥᱤᱛᱩᱝ ᱫᱤᱱ ᱨᱮ ᱫᱚ ᱪᱮᱫ ᱠᱚ ᱠᱟᱢᱤ ᱵᱟᱲᱟᱭ
ᱥᱤᱛᱩᱝ ᱫᱤᱱ ᱫᱚ ᱪᱮᱫ ᱜᱮ ᱵᱟᱝᱟ ᱚᱱᱮ ᱚᱱᱠᱟ᱾ ᱥᱤᱛᱩᱝ ᱫᱤᱱ ᱫᱚ ᱚᱲᱟᱜ ᱠᱚᱨ, ᱮ ᱜᱮ ᱵᱟᱲᱜᱤ ᱠᱚ ᱨᱮ ᱮᱱᱠᱷᱟᱱ ᱫᱚ ᱡᱩᱫᱤ ᱡᱟᱦᱟᱸ ᱱᱟᱜ ᱮᱢ ᱨᱚᱦᱚᱭ ᱠᱮᱫ ᱠᱷᱟᱱ, ᱚᱱᱟ ᱠᱚ ᱞᱮ ᱧᱮᱞ ᱜᱮᱭᱟ ᱦᱚᱭ ᱥᱮ᱾
ᱚ ᱟᱪᱪᱷᱟ ᱟᱨ ᱥᱮ ᱨᱚᱠᱚᱢ ᱫᱚ ᱪᱮᱫ ᱦᱚᱸ ᱠᱟᱹᱢᱤ ᱵᱟᱹᱪᱩᱜᱼᱟ᱾
ᱵᱟᱝ ᱵᱟᱝ
ᱚᱸ
ᱟᱫᱚ ᱚᱱᱛᱮ ᱫᱚ ᱪᱮᱫ ᱞᱮᱠᱟ᱾ ᱦᱟᱹᱠᱩ ᱠᱚ ᱠᱚ ᱧᱟᱢᱚᱜ ᱠᱟᱱᱟ᱾ ᱵᱟᱹᱫᱽ ᱦᱟᱹᱠᱩ ᱠᱚ?
ᱦᱚᱭ ᱵᱟᱹᱫᱽ ᱦᱟᱹᱠᱩ ᱫᱚ ᱠᱚ ᱧᱟᱢᱚᱜ ᱠᱟᱱ ᱜᱮᱭᱟ᱾ ᱟᱫᱚ ᱚᱱᱮ ᱚᱱᱠᱟ ᱠᱚ ᱠᱚᱢ ᱪᱟᱵᱟᱣ ᱟᱠᱟᱱᱟ ᱦᱚᱭ ᱥᱮ᱾ ᱞᱟᱦᱟ ᱛᱮᱱ ᱞᱮᱠᱟ ᱫᱚ, ᱵᱟᱠᱚ ᱧᱟᱢᱚᱜ ᱠᱟᱱᱟ᱾ ᱥᱮᱫᱟᱭ ᱛᱮ ᱥᱮᱫᱟᱭ ᱨᱮ ᱮᱢᱚᱱ ᱠᱚ ᱧᱟᱢᱚᱜ ᱠᱟᱱ ᱛᱟᱦᱮᱱᱟ ᱾ᱦᱚᱭ ᱥᱮ ᱡᱮᱢᱚ ᱱᱩᱠᱩ ᱦᱟᱹᱠᱩ ᱠᱚ ᱧᱟᱢᱚᱜ ᱠᱟᱱᱟ᱾ ᱠᱟᱴᱠᱚᱢ ᱦᱮ ᱸᱥᱮ ᱵᱚᱝᱜᱽᱷᱟ ᱦᱮᱸ ᱥᱮ ᱮᱱᱠᱷᱟᱱ ᱫᱚ ᱩᱱᱠᱩᱣᱟ-ᱜ ᱟᱫᱚ ᱵᱟ ᱠᱚᱢ ᱠᱟᱱᱟ ᱠᱚ ᱦᱚᱭ᱾ ᱱᱚᱝᱠᱟ ᱟᱯᱮ ᱥᱮᱫ ᱞᱮᱠᱟ ᱠᱚ ᱧᱟᱢᱚᱜ ᱥᱮ ᱵᱟᱝ?
ᱦᱮᱸ ᱟᱞᱮ ᱥᱮᱫ ᱱᱚᱣᱟ ᱠᱚ ᱦᱚᱸ ᱧᱟᱢᱚᱜ ᱜᱮᱭᱟ ᱾ ᱱᱮᱛᱟᱨ ᱫᱚ ᱟᱹᱰᱤ ᱨᱚᱠᱚᱢ ᱠᱟᱛᱮ ᱠᱚ ᱪᱟᱥᱮᱫᱼᱟ ᱛᱚ᱾ ᱚᱱᱟᱛᱮᱠᱚ ᱠᱚᱢ ᱠᱟᱱᱟ ᱠᱚ, ᱱᱮᱛᱟᱨ ᱫᱚ ᱩᱱᱫᱤᱱ ᱠᱷᱚᱱᱟᱜ ᱫᱚ ᱟᱨᱠᱤ ᱢᱟᱱᱮ ᱠᱷᱩᱵ ᱠᱚᱢ ᱜᱮ ᱠᱚ ᱧᱟᱢᱚᱜ ᱠᱟᱱᱟ ᱾ ᱡᱮᱢᱚᱱ ᱩᱱᱠᱩ ᱠᱟᱴᱠᱚᱢ ᱠᱚᱼᱦᱚᱸ ᱜᱚᱸᱝᱷᱽᱟ ᱠᱚᱢᱟ ᱞᱟᱹᱭ ᱞᱮ ᱠᱷᱟᱱ ᱜᱮ ᱵᱟᱹᱪᱩᱜ ᱜᱮ, ᱵᱟᱹᱪᱩᱜ
ᱦᱚᱭ ᱢᱮᱱ ᱠᱷᱟᱱ᱾ ᱠᱷᱟᱱ ᱵᱮᱱ ᱞᱟᱹᱭ ᱫᱟᱲᱮᱭᱟᱜᱼᱟ ᱾ᱡᱮ ᱢᱟᱱᱮ ᱪᱮᱫ ᱠᱷᱟᱹᱛᱤᱨ ᱚᱱᱮ ᱚᱱᱠᱟ ᱠᱚᱢ ᱠᱚ ᱧᱮᱞ ᱧᱟᱢᱚᱜ ᱠᱟᱱᱟ? ᱥᱮ
ᱦᱳᱭ ᱱᱮᱛᱟᱨ ᱫᱚ, ᱚᱱᱮ ᱵᱤᱵᱷᱤᱱᱚ ᱥᱟᱨ ᱟᱛᱮ ᱪᱟᱥ ᱠᱚ ᱦᱩᱭᱩᱜ ᱟᱱᱟ ᱛᱟᱨᱯᱚᱨ ᱚᱱᱮ ᱱᱮᱛᱟᱨ ᱢᱟ ᱢᱮᱥᱤᱱ ᱡᱩᱜ ᱩᱰᱩᱝ ᱠᱟᱱᱟ ᱱᱟᱦᱮᱞ ᱢᱟ ᱱᱤᱛᱚᱜ ᱢᱟᱛᱚ ᱞᱟᱹᱭ ᱞᱮᱠᱷᱟᱱ ᱠᱷᱩᱵ ᱠᱚᱢ ᱜᱮ ᱧᱮᱞ ᱧᱟᱢᱚᱜ ᱠᱟᱱᱟ᱾
ᱦᱮᱸ ᱦᱩᱸ
ᱚᱱᱟ ᱜᱟᱹᱲᱤᱡ ᱦᱚᱛᱚ ᱠᱚ ᱜᱮᱡᱮᱨᱚ-ᱜ ᱠᱟᱱᱟ ᱠᱚ᱾
ᱦᱩᱸ
ᱟᱫᱚ ᱤᱱᱟᱹ ᱯᱚᱨᱮ ᱟᱨᱚ ᱯᱚᱨᱮ ᱛᱮᱫᱚ ᱦᱟᱸᱜ ᱟᱨᱦᱚᱸ ᱱᱩᱠᱩ ᱫᱚ ᱦᱟᱸᱜ ᱧᱟᱢ ᱫᱚ ᱦᱟᱸᱜ ᱥᱚᱢᱚᱥᱥᱟ ᱜᱮᱭᱟ ᱱᱤᱭᱟᱹ ᱱᱮᱛᱟᱨ ᱦᱚᱸ ᱛᱟᱣ ᱴᱩᱠ ᱴᱟᱠ ᱡᱟᱭ ᱦᱳᱠ ᱠᱚ ᱧᱟᱢ ᱵᱟᱲᱟᱜ ᱠᱟᱱᱟ ᱯᱚᱨᱮ ᱛᱮᱫᱚ ᱤᱱᱠᱟᱹ ᱦᱚᱸ ᱵᱟᱵᱚ ᱧᱟᱢ ᱠᱚᱣᱟ ᱦᱚᱭᱛᱚ,
ᱦᱳᱭ ᱦᱳᱭ ᱮᱱᱠᱷᱟᱱ ᱱᱟᱯᱟᱭ ᱜᱮᱵᱮᱱ ᱞᱟᱹᱭ ᱠᱮᱜᱼᱟ ᱚᱱᱮ ᱚᱱᱠᱟ ᱥᱟᱨ ᱠᱚᱵᱚᱱ ᱤᱭᱩᱥ ᱮᱜᱼᱟ᱾ ᱠᱟᱹᱴᱤᱡ ᱵᱮᱥᱤ ᱧᱚᱜ ᱠᱟᱛᱮ ᱦᱳᱭ ᱥᱮ ᱟᱫᱚ ᱚᱱᱠᱟ ᱵᱟᱠᱚ ᱥᱚᱡᱡᱚ ᱫᱟᱲᱮᱭᱟᱜ ᱠᱟᱱᱟ ᱦᱳᱭ ᱥᱮ,
ᱱᱮᱛᱟᱨ ᱫᱚ ᱡᱚᱛᱚ ᱚᱱᱟ ᱥᱟᱨᱟᱜ ᱜᱮ ᱡᱚᱢᱟᱜ ᱱᱮᱛᱟᱨ ᱫᱚ ᱯᱤᱭᱟᱹᱨ ᱡᱚᱢᱟᱜ ᱫᱚ ᱛᱚ ᱧᱟᱢ ᱫᱚ ᱢᱩᱥᱠᱤᱞ ᱜᱮᱭᱟ ᱡᱟ ᱵᱟᱲᱜᱮ, ᱠᱚᱨᱮ ᱜᱮ ᱦᱳᱭ ᱨᱚᱦᱚᱭ ᱵᱟᱲᱟ ᱦᱩᱭᱩᱜ-ᱟ ᱤᱱᱟᱹ ᱠᱚᱜᱮ ᱠᱟᱹᱴᱤᱡ ᱯᱤᱭᱳᱨ ᱢᱮᱱᱟᱜ ᱠᱟᱫᱟ ᱵᱟᱠᱷᱟᱱ ᱡᱷᱚᱛᱚ ᱜᱮ ᱥᱟᱨᱟᱜ,
ᱦᱳᱭ ᱦᱳᱭ ᱟᱹᱰᱤ ᱱᱟᱯᱟᱭ ᱵᱮᱱ ᱞᱟᱹᱭ ᱠᱮᱜ
ᱦᱟᱥᱟ ᱠᱚᱦᱚᱸ ᱯᱩᱨᱟᱹ ᱱᱚᱥᱴᱚ ᱪᱟᱵᱟ ᱟᱠᱟᱱᱟ ᱥᱮ ᱟᱨ ᱵᱟᱝ ᱥᱟᱨᱟᱜ ᱨᱮᱦᱚᱸ ᱵᱟᱝ ᱜᱟᱱᱚᱜ ᱠᱟᱱᱟ᱾
ᱦᱩᱸ᱾
ᱠᱤᱱᱛᱩ ᱚᱱᱟ ᱨᱮᱱ ᱠᱟᱹᱨᱤᱜᱚᱨ ᱫᱚ ᱟᱵᱚ ᱢᱟᱹᱱᱢᱤ ᱜᱮ ᱵᱷᱟᱹᱜᱤ ᱨᱮᱦᱚᱸ ᱢᱟᱹᱱᱢᱤᱭᱟᱜ ᱠᱟᱨᱥᱟᱫᱤ ᱜᱮ ᱟᱨ ᱠᱷᱟᱨᱟᱯᱚᱜ ᱠᱟᱱ ᱨᱮᱦᱚᱸ ᱟᱵᱚ ᱢᱟᱹᱱᱢᱤ ᱜᱮ,
ᱦᱳᱭ ᱦᱳᱭ ᱚᱱᱮ ᱚᱱᱠᱟ ᱟᱵᱚᱣᱟᱜ ᱫᱚ ᱚᱱᱮ ᱚᱱᱠᱟ ᱟᱵᱚᱣᱟᱜ ᱦᱚᱸᱛᱚ ᱚᱱᱠᱟ ᱥᱚᱢᱚᱭ ᱠᱚ ᱞᱚᱠ ᱵᱟᱹᱪᱩᱜ ᱠᱟᱜ ᱛᱟᱵᱚᱱᱟ ᱦᱳᱭᱥᱮ, ᱟᱫᱚ ᱮᱝᱠᱟ ᱥᱟᱨ ᱠᱚ ᱠᱟᱹᱴᱤᱡ ᱡᱚᱞᱫᱤ ᱵᱚᱱ ᱯᱷᱚᱞ ᱵᱚᱱ ᱧᱟᱢ ᱞᱮᱠᱷᱟᱱ ᱮᱱᱠᱷᱟᱱ ᱥᱟᱨ ᱵᱚᱱ ᱤᱭᱩᱡ ᱮᱜᱼᱟ᱾ ᱟᱫᱚ ᱮᱱᱠᱷᱟᱱ ᱫᱚ ᱞᱟᱦᱟ ᱛᱮᱫᱚ ᱟᱫᱚ ᱞᱟᱦᱟ ᱛᱮᱫᱚ ᱚᱱᱮ ᱚᱱᱠᱟ ᱟᱨᱠᱤ ᱡᱚᱠᱷᱚᱱ ᱥᱮᱫᱟᱭ ᱠᱷᱚᱱ ᱪᱟᱥᱮᱫ ᱛᱟᱦᱮᱱ ᱟᱠᱚ ᱟᱫᱚ ᱚᱱᱠᱟ ᱥᱟᱨ ᱠᱚᱫᱚ ᱠᱟᱹᱴᱤᱡ ᱵᱟᱠᱚ ᱤᱭᱩᱥ‌ ᱮᱫ ᱛᱟᱦᱮᱱᱟ ᱦᱮᱸ ᱥᱮ᱾
ᱦᱮᱸ ᱟᱨ ᱛᱚᱠᱷᱚᱱ ᱫᱚ ᱠᱟᱹᱢᱤ ᱠᱚᱦᱚᱸ ᱤᱱᱟᱹ ᱵᱟᱹᱫᱽ ᱠᱚᱨᱮ ᱜᱮᱠᱚ ᱪᱷᱩᱴᱟᱹᱣ ᱜᱚᱫ ᱟ ᱥᱟᱨᱟ ᱫᱤᱱ ᱦᱮᱸ, ᱟᱨ ᱱᱮᱛᱟᱨ ᱫᱚ ᱦᱚᱲ ᱟᱹᱰᱤ ᱨᱚᱠᱚᱢ ᱠᱟᱹᱢᱤ ᱥᱟᱞᱟᱜ ᱡᱚᱯᱲᱟᱣ ᱢᱮᱱᱟᱜ ᱟᱠᱟᱫ ᱠᱚᱣᱟ ᱥᱚᱢᱚᱭ ᱠᱚ ᱵᱟᱝ ᱦᱩᱭᱩᱜ ᱠᱟᱱ ᱛᱟᱠᱚᱣᱟ ᱱᱚᱛᱮ, ᱥᱚᱢᱚᱭ ᱵᱟᱧᱪᱟᱣ ᱞᱟᱹᱜᱤᱫ ᱱᱟᱛᱮ ᱜᱟᱹᱲᱤ ᱠᱚᱠᱚ ᱤᱭᱟᱹᱭ ᱮᱫᱟ ᱟᱨ ᱱᱟᱛᱮ ᱜᱟᱹᱰᱤ ᱦᱚᱸ ᱩᱰᱩᱝ ᱠᱟᱱᱟ᱾
ᱦᱮᱸ ᱦᱮᱸ᱾
ᱞᱚᱜᱚᱱ
ᱦᱮᱸ ᱟᱨ ᱮᱱᱛᱮ ᱞᱟᱦᱟ ᱛᱮᱫᱚ ᱚᱱᱮ ᱚᱱᱠᱟ ᱯᱚᱭᱥᱟ ᱨᱮᱱᱟᱜ ᱚᱱᱠᱟ ᱚᱵᱷᱟᱵ ᱴᱩᱠᱩ ᱵᱟᱝ ᱛᱟᱦᱮᱸ ᱠᱟᱱᱟ ᱦᱳᱭ ᱥᱮ, ᱟᱫᱚ ᱱᱮᱛᱟᱨ ᱫᱚ ᱠᱟᱹᱴᱤᱡ ᱯᱚᱭᱥᱟ ᱦᱚᱸ ᱚᱵᱷᱟᱵᱚᱜ ᱠᱟᱱᱟ ᱦᱳᱭ ᱥᱮ ᱯᱚᱭᱥᱟ ᱦᱚᱸ ᱫᱚᱨᱠᱟᱨ ᱠᱟᱱᱟ᱾
ᱦᱮᱸ ᱦᱮᱸ᱾
ᱮᱱᱠᱷᱟᱱ ᱟᱵᱤᱱ ᱵᱤᱱ ᱪᱤᱠᱟᱹᱭ ᱮᱜᱼᱟ ᱱᱤᱛᱚᱜ ᱫᱚ?
ᱱᱤᱛᱚᱜ ᱫᱚ ᱢᱮᱱᱟᱜ ᱞᱮᱜᱮᱭᱟ ᱚᱲᱟᱜ ᱠᱚᱨᱮ ᱜᱮ,
ᱠᱷᱮᱛ ᱥᱮᱫ ᱵᱮᱱ ᱪᱟᱞᱟᱣ ᱟᱠᱟᱱᱟ ᱥᱮ ᱵᱟᱝ?
ᱦᱮᱸ ᱦᱮᱸ,
ᱠᱷᱮᱛ ᱥᱮᱫ ᱵᱮᱱ ᱪᱟᱞᱟᱣ ᱞᱮᱱᱟ ᱥᱮ ᱵᱟᱝ?
ᱠᱷᱮᱛ ᱥᱮᱫ ᱫᱚ ᱛᱮᱦᱮᱧ ᱫᱚ ᱵᱟᱝ ᱥᱮᱱ ᱦᱩᱭ ᱠᱟᱱᱟ ᱫᱟᱜ ᱮᱫᱟᱭ ᱥᱮᱭ ᱡᱚᱱᱱᱚ ᱜᱮ᱾ ᱟᱨ ᱱᱤᱛᱚᱜ ᱢᱟᱛᱚ ᱟᱞᱮ ᱢᱟᱛᱚ ᱚᱱᱟ ᱛᱚᱞᱟ ᱠᱚᱞᱮ ᱜᱤᱲᱤ ᱠᱟᱫᱟ᱾ ᱨᱚᱦᱚᱭ ᱢᱟᱛᱚ ᱟᱹᱣᱨᱤ ᱥᱩᱨᱩᱜᱼᱟ᱾
ᱚᱸ
ᱟᱨ ᱟᱯᱮᱭ ᱚᱱᱛᱮ ᱢᱩᱞᱭᱟᱹ ᱠᱚ ᱠᱚ ᱧᱟᱢᱚᱜ ᱜᱮᱭᱟ?
ᱪᱤᱞᱤ ᱠᱚ?
ᱢᱟᱱᱮ ᱱᱩᱠᱩ ᱠᱟᱹᱢᱤᱱ ᱠᱚ ᱠᱟᱹᱢᱤᱱ ᱠᱚ ᱡᱟᱦᱟᱸ ᱾
ᱚ ᱠᱟᱹᱢᱤᱱ ᱠᱚ ᱫᱚ ᱵᱟᱝ ᱮ ᱟᱞᱮ ᱥᱮᱫ ᱫᱚ ᱠᱟᱹᱢᱤᱱ ᱠᱚᱫᱚ ᱵᱟᱹᱪᱩᱜ ᱠᱚᱣᱟ᱾ ᱟᱞᱥᱮᱫ ᱫᱚ ᱯᱚᱨᱤᱵᱟᱨ ᱱᱤᱭᱮ ᱞᱮ ᱠᱟᱹᱢᱤᱭᱟ ᱮᱱᱠᱷᱟᱱ ᱫᱚ ᱡᱩᱫᱤ ᱯᱚᱨᱤᱵᱟᱨ ᱨᱮ ᱦᱚᱲ ᱵᱟᱭ ᱛᱟᱦᱮᱱ ᱠᱷᱟᱱ ᱫᱚ ᱟᱨ, ᱯᱮᱲᱟ ᱦᱚᱲ ᱮ ᱦᱚᱦᱚ ᱟᱭᱟ ᱫᱮᱞᱟ ᱠᱟᱹᱢᱤ ᱜᱚᱲᱚ ᱟᱹᱧ ᱢᱮ ᱦᱳᱭ ᱥᱮ ᱦᱩᱲᱩ ᱨᱚᱦᱚᱭ ᱜᱚᱲ ᱟᱹᱧ ᱢᱮ᱾
ᱚ ᱟᱪᱪᱷᱟ ᱦᱳᱭ ᱛᱚ ᱱᱮᱛᱟᱨ ᱢᱟ ᱟᱥᱛᱮ ᱟᱥᱛᱮ ᱛᱮ ᱱᱩᱠᱩ ᱠᱟᱹᱢᱤᱱ ᱠᱚᱦᱚᱸ ᱵᱟᱠᱚ ᱧᱟᱢᱚᱜ ᱠᱟᱱᱟ ᱥᱟᱺᱜᱤᱧ ᱥᱟᱺᱜᱤᱧ ᱠᱷᱚᱱ ᱚᱱᱠᱟ ᱠᱚ ᱞᱟᱹᱭ ᱟᱠᱚ ᱜᱮᱭᱟ ᱦᱤᱡᱩᱜ ᱡᱮᱢᱚᱱ ᱦᱟᱱᱮ ᱱᱟᱢᱟᱞ ᱫᱤᱥᱚᱢ ᱠᱷᱚᱱ ᱠᱚ ᱞᱟᱹᱭ ᱜᱮᱭᱟ᱾ ᱚᱱᱛᱮ ᱦᱳᱭ ᱚᱱᱠᱟ ᱠᱟᱹᱢᱤ ᱠᱚᱠᱚ ᱪᱟᱞᱟᱜ ᱜᱮᱭᱟ ᱚᱱᱟ ᱟᱥᱛᱮ ᱠᱟᱹᱢᱤᱱ ᱠᱚ ᱦᱚᱸ ᱵᱟᱠᱚ ᱧᱟᱢᱚᱜ ᱠᱟᱱᱟ᱾
ᱟᱫᱚ ᱚᱱᱮ ᱚᱱᱠᱟ ᱡᱟᱦᱟᱸ ᱥᱮᱫ ᱚᱱᱮ ᱚᱱᱠᱟ ᱵᱟᱡᱟᱨ ᱥᱮᱫ ᱵᱟᱝ ᱠᱚ ᱤᱫᱤ ᱭᱟᱠᱤ ᱚᱱᱠᱟ ᱟᱹᱷᱨᱤᱧ ᱞᱟᱜᱤᱫ ᱛᱮ ᱦᱳᱭᱥᱮ ᱟᱫᱚ ᱚᱱᱮ ᱚᱱᱠᱟ ᱡᱟᱭᱜᱟ ᱠᱟᱹᱢᱤᱱ ᱠᱚ ᱯᱟᱸᱡᱟᱭᱮᱫ ᱠᱚᱣᱟ ᱦᱳᱭᱥᱮ ᱠᱷᱟᱡ ᱫᱚ ᱡᱚᱞᱫᱤ ᱠᱚ ᱠᱟᱹᱢᱤ ᱠᱚᱫᱟ, ᱟᱨ ᱟᱵᱚ ᱮᱠᱷᱟᱱ ᱫᱚ ᱚᱱᱠᱟ ᱫᱚ ᱡᱚᱢ ᱞᱟᱹᱜᱤᱫ ᱠᱟᱹᱴᱤᱡ ᱵᱚᱱ ᱪᱟᱥ ᱛᱟᱦᱮᱱᱟ ᱦᱮᱸᱥᱮ ᱡᱟᱦᱟᱸ ᱛᱤᱱᱟᱹᱜ ᱡᱚᱢ ᱢᱟᱱᱮ ᱟᱵᱚ ᱞᱟᱹᱜᱤᱫ ᱜᱮ
ᱦᱩᱸ ᱦᱩᱸ ᱦᱩ
ᱢᱮᱱᱠᱷᱟᱱ ᱫᱚ ᱟᱵᱚ ᱚᱲᱟᱜ ᱨᱮᱱ ᱦᱚᱲ ᱠᱚᱫᱚ ᱪᱟᱥ
ᱦᱮᱸ ᱛᱟᱨᱯᱚᱨᱮ ᱱᱟᱯᱟᱭ ᱵᱟᱲᱟ ᱜᱮᱭᱟ ᱯᱮ?
ᱦᱳᱭ ᱟᱞᱮ ᱫᱚᱞᱮ ᱱᱟᱯᱟᱭ ᱜᱮᱭᱟ ᱾
ᱦᱮᱸ ᱟᱞᱮ ᱦᱚᱸ ᱱᱟᱯᱟᱭ ᱵᱟᱲᱟ ᱜᱮ᱾
ᱦᱩᱸ ᱟᱨ ᱞᱟᱹᱭ ᱵᱮᱱ ᱱᱟᱥᱛᱟ ᱠᱚᱵᱮᱱ ᱱᱟᱥᱛᱟ ᱠᱮᱜᱼᱟ ᱥᱮ ᱵᱟᱝᱟ?
ᱦᱮᱸ ᱱᱟᱥᱛᱟ ᱠᱚᱫᱚ ᱦᱩ ᱠᱟᱱᱟ ᱚᱱᱟ ᱫᱚ ᱛᱟᱨᱟᱥᱤᱧ ᱨᱮᱜᱮ, ᱱᱤᱛᱳᱜ ᱢᱟᱛᱚ ᱟᱹᱭᱩᱵ ᱪᱟᱵᱟᱭᱱᱟ ᱟᱨᱦᱚᱸ ᱟᱹ ᱟᱭᱩᱵᱟᱜ ᱡᱚᱢ ᱦᱩᱭᱩᱜᱼᱟ ᱦᱟᱸᱜ,
ᱦᱳᱭ ᱚᱱᱟ
ᱟᱵᱤᱱ
ᱟᱨ ᱞᱟᱹᱭ ᱵᱤᱱ ᱟᱹᱞᱤᱧ ᱦᱚᱸᱞᱤᱧ ᱡᱚᱢ ᱫᱚᱞᱤᱧ ᱡᱚᱢ ᱟᱠᱟᱟᱜ ᱜᱮᱭᱟ ᱚᱱᱠᱟ ᱪᱟ ᱠᱚᱞᱤᱧ ᱧᱩ ᱵᱟᱲᱟ ᱟᱠᱟᱫᱼᱟ ᱦᱳᱭ ᱥᱮ, ᱟᱫᱚ ᱡᱚᱢ ᱫᱚ ᱟᱹᱣᱨᱤ ᱞᱤᱧ ᱡᱚᱢᱟ ᱦᱟᱸᱜ,